ᱦᱮᱸ ᱜᱚᱢᱠᱮ ᱾
ᱦᱮᱸ ᱡᱚᱦᱟᱨ ᱜᱮ ᱜᱚᱢᱠᱮ ᱾
ᱟᱸᱡᱚᱢᱚᱜ ᱠᱟᱱᱟ ᱜᱚᱨᱚᱲ ᱠᱚ?
ᱦᱮᱸ ᱟᱸᱡᱚᱢᱚᱜ ᱠᱟᱱᱟ ᱢᱚᱸᱡᱽ ᱜᱮ ᱾
ᱛᱟᱦᱚᱞᱮ ᱪᱮᱫ ᱵᱤᱱ ᱪᱤᱠᱟᱹᱭ ᱫᱟ ᱜᱚᱢᱠᱮ?
ᱱᱤᱛᱳᱜ ᱫᱚ ᱟᱫᱚ ᱱᱚᱜ ᱢᱟᱴᱠᱚᱱ ᱞᱤᱧ ᱨᱩᱣᱟᱹᱲ ᱦᱮᱡ ᱮᱱᱟ ᱾
ᱪᱮᱫ ᱡᱟᱦᱟᱱᱟᱜ, ᱪᱮᱫ ᱵᱤᱱ ᱞᱟᱹᱭᱫᱟ?
ᱞᱟᱹᱭ ᱫᱟᱞᱤᱧ ᱦᱮ ᱮ ᱢᱟᱴᱷ ᱠᱷᱚᱱ ᱞᱤᱧ ᱨᱩᱶᱟᱹᱲ ᱦᱮᱱ ᱮᱱᱟ ᱠᱷᱮᱛ ᱠᱚ ᱥᱤ ᱪᱟᱞᱟᱜ ᱠᱟᱱᱟ ᱾
ᱚᱻ ᱪᱮ ᱮᱢᱱᱤ ᱰᱟᱝᱨᱤ ᱠᱟᱲᱟ ᱠᱚᱛᱮ ᱯᱮ ᱥᱤ ᱦᱚᱪᱚᱭᱮᱫᱟ ᱥᱮ ᱮᱢᱱᱤ ᱜᱟᱹᱰᱤ ᱜᱷᱚᱲᱟ ᱛᱮ?
ᱵᱟᱝ ᱵᱟᱝ ᱜᱟᱹᱰᱤ ᱜᱷᱚᱲᱟ ᱛᱮᱜᱮ ᱾
ᱚ ᱨᱚᱦᱚᱭ ᱵᱟᱲᱟ ᱠᱚᱫᱚ ᱟᱹᱣᱨᱤ ᱦᱩᱭᱩᱜᱼᱟ ᱵᱟᱝ?
ᱵᱟᱝ ᱵᱟᱝ ᱾
ᱛᱟᱦᱞᱮ ᱜᱚᱝᱠᱮ ᱡᱚᱢ ᱵᱟᱲᱟ ᱠᱟᱫᱟ ᱵᱤᱱ ᱥᱮ ᱵᱟᱝ? ᱚ
ᱟᱵᱤᱱ ᱫᱚ?
ᱦᱮᱸ ᱟᱹᱞᱤᱧ ᱦᱚᱸ ᱡᱚᱢ ᱵᱟᱲᱟ ᱠᱚᱫᱚ ᱦᱩᱭ ᱠᱟᱱᱟ ᱾ ᱱᱤᱛᱚᱜ ᱫᱚ ᱟᱹᱞᱤᱧ ᱫᱚ ᱚᱲᱟᱜ ᱥᱮᱫ ᱨᱮᱜᱮ ᱢᱮᱱᱟᱜ ᱟᱠᱟᱫ ᱞᱤᱧᱟᱹ ᱾
ᱟᱪᱪᱷᱟ ᱾
ᱢᱟᱴ ᱠᱚᱥᱮᱫ ᱫᱚ ᱵᱟᱞᱤᱧ ᱪᱟᱞᱟᱣ ᱟᱠᱟᱱᱟ ᱾
ᱦᱮᱸ ᱛᱟᱦᱞᱮ ᱟᱵᱤᱱ ᱥᱮᱫ ᱢᱟᱴᱷ ᱠᱚᱨᱮ ᱟᱫᱚ ᱠᱟᱹᱢᱤ ᱠᱚ ᱦᱩᱭᱩᱜ ᱠᱟᱱᱟ ᱥᱮ ᱵᱟᱝ?
ᱦᱮᱸ ᱢᱟᱴᱷ ᱠᱚᱨᱮ ᱫᱚ ᱠᱟᱹᱢᱤ ᱠᱚᱫᱚ ᱦᱩᱭᱩᱜ ᱠᱟᱱ ᱜᱮᱭᱟ ᱾ ᱟᱫᱚ ᱛᱮᱦᱮᱧ ᱫᱚ ᱟᱫᱚ ᱵᱟᱹᱞᱤᱧ ᱪᱟᱞᱟᱣ ᱠᱟᱱᱟ ᱢᱟᱴᱷ ᱠᱚ ᱥᱮᱫ ᱦᱚᱸ ᱠᱟᱹᱢᱤ ᱠᱟᱹᱴᱤᱡ ᱞᱟᱸᱜᱟ ᱧᱚᱜ ᱜᱮᱞᱤᱧ ᱵᱩᱡᱽ ᱮᱫᱟ ᱛᱚ ᱟᱫᱚ ᱚᱲᱟᱜ ᱥᱮᱫ ᱨᱮᱜᱮ ᱛᱮᱦᱮᱧ ᱫᱚ ᱢᱮᱱᱟᱜ ᱠᱟᱜ ᱞᱤᱝ ᱾
ᱟᱪᱪᱷᱟ ᱟᱪᱪᱷᱟ ᱾
ᱵᱟᱠᱷᱟᱱ ᱢᱟᱴᱷ ᱠᱚᱨᱮ ᱜᱮ ᱠᱟᱹᱢᱤ ᱵᱟᱲᱟ ᱫᱚ ᱦᱩᱭᱩᱜ ᱜᱮᱭᱟ ᱾
ᱦ ᱛᱟᱦᱚᱞᱮ ᱢᱟᱴᱷ ᱠᱚᱨᱮ ᱫᱚ ᱟᱫᱚ ᱪᱮᱫ ᱠᱚᱵᱤᱱ ᱨᱚᱦᱚᱭ ᱟᱠᱟᱫᱟ?
ᱨᱚᱦᱚᱭ ᱵᱚᱞᱛᱮ ᱱᱤᱛᱚᱜ ᱫᱚᱻ ᱟᱫᱚ ᱱᱚᱜᱼᱚᱭ ᱦᱩᱲᱩ ᱠᱚᱜᱮ ᱪᱟᱥ ᱵᱟᱲᱟ ᱠᱚ ᱦᱩᱭᱩᱜᱼᱟ ᱛᱚᱞᱟ ᱠᱚᱦᱚᱸ ᱟᱶᱹᱨᱤ ᱦᱟᱨᱟᱜᱼᱟ ᱾ ᱟᱨ ᱠᱷᱮᱛ ᱵᱟᱹᱫᱽ ᱠᱚᱨᱮ ᱦᱚᱸ ᱫᱟᱜ ᱠᱚ ᱟᱹᱨᱤ ᱦᱩᱭᱩᱜᱼᱟ ᱾
ᱚ ᱟᱹᱵᱤᱱ ᱥᱮᱫ ᱛᱟᱦᱞᱮ ᱵᱟᱭ ᱫᱟᱜ ᱠᱟᱫᱟ?
ᱦᱮᱸ ᱜᱚᱝᱠᱮ ᱛᱮᱦᱮᱧ ᱫᱚ ᱚᱜᱼᱚᱭ ᱨᱤᱢᱤᱞ ᱨᱤᱢᱤᱞᱮᱫ ᱜᱮᱭᱟᱭ ᱱᱤᱛᱚᱜ ᱦᱚᱸ ᱟᱫᱚ ᱫᱟᱜ ᱫᱚ ᱟᱹᱣᱨᱤ ᱡᱚᱨᱚᱭᱟᱭ ᱫᱟᱜ ᱠᱚᱫᱚ ᱾
ᱚ ᱟᱞᱤᱧ ᱥᱮᱫ ᱦᱚ ᱟᱞᱤᱧ ᱥᱮᱫ ᱦᱚ ᱨᱤᱢᱤᱞ ᱨᱤᱢᱤᱞ ᱫᱟᱭ ᱾
ᱫᱟᱜ ᱠᱚᱫᱚ ᱟᱹᱶᱨᱤ ᱡᱚᱨᱚᱜᱼᱟ ᱵᱟᱝ?
ᱦᱮᱸ ᱾
ᱤᱧ ᱫᱚ ᱡᱟ ᱟᱵᱦᱟᱣᱟ ᱵᱩᱡᱷᱟᱹᱜ ᱠᱟᱱᱟ ᱡᱮ ᱫᱟᱜ ᱫᱟᱲᱮᱭᱟᱜᱟᱭ ᱢᱮᱱᱛᱮ ᱾
ᱦᱳᱭ ᱛᱮᱦᱤᱧ ᱫᱚ ᱠᱟᱹᱴᱤᱡ ᱜᱩᱢᱥᱟᱱᱤ ᱦᱚᱸ ᱫᱚᱦᱚ ᱠᱟᱫᱟᱭ ᱾ ᱛᱟᱦᱚᱞᱮ ᱜᱚᱝᱠᱮ ᱦᱟᱹᱠᱩ ᱠᱚᱵᱤᱱ ᱥᱟᱵᱮᱫ ᱠᱚᱣᱟ ᱥᱮ ᱵᱟᱝᱼᱼᱼ
ᱦᱮᱸ ᱦᱟᱹᱠᱩ ᱠᱚ ᱥᱟᱵ ᱵᱟᱲᱟ ᱠᱚ ᱦᱩᱭᱩᱜ ᱠᱟᱱ ᱜᱮᱭᱟ᱾ ᱠᱷᱮᱛ ᱵᱟᱹᱫᱽ ᱠᱚᱨᱮ ᱡᱟᱦᱟᱸ ᱚᱱᱮᱼᱼᱼ ᱞᱚᱥᱚᱫ ᱞᱚᱥᱚᱫ ᱛᱮ ᱠᱷᱮᱛ ᱠᱚ ᱞᱚᱥᱚᱫ ᱞᱚᱥᱚᱫ ᱛᱮ ᱥᱤ ᱞᱚᱥᱚᱫ ᱞᱚᱥᱚᱫ ᱛᱮ ᱩᱱ ᱥᱚᱢᱚᱭ᱾
ᱦᱩᱸ᱾
ᱦᱟᱹᱠᱩ ᱠᱚ ᱩᱰᱩᱠᱚᱜ ᱠᱟᱱ ᱜᱮᱭᱟ ᱥᱮ ᱠᱷᱮᱛ ᱵᱟᱹᱫᱽ ᱠᱚᱨᱮ ᱦᱚᱸ᱾
ᱦᱳᱭ ᱦᱳᱭ᱾ ᱪᱤᱞᱤ ᱦᱟᱹᱠᱩ ᱠᱚ?
ᱩᱱᱠᱩ ᱡᱟᱦᱟᱸᱭ ᱵᱚᱱ ᱢᱮᱛᱟ ᱠᱚ ᱠᱟᱱ ᱪᱟ. ᱲᱠᱟᱹ ᱛᱟᱯᱚᱨᱮ ᱩᱱᱠᱩ ᱢᱟᱝᱽᱨᱤ᱾ ᱡᱟᱦᱟᱸ ᱚᱱᱮ ᱫᱟᱹᱲᱭᱟᱹ ᱠᱚ ᱢᱮᱱᱟᱜ ᱛᱟᱠᱚ ᱫᱚ ᱥᱩᱭ ᱞᱮᱠᱟ ᱢᱟᱱᱮ ᱯᱟᱴᱤ ᱫᱚ᱾ ᱦᱩᱸ ᱢᱟᱱᱮ ᱩᱱᱠᱩ ᱠᱩ ᱠᱷᱮᱛ ᱵᱟᱹᱫᱽ ᱠᱚᱨᱮ ᱫᱚ ᱵᱤᱥᱤᱨ ᱵᱷᱟᱜᱽ ᱠᱚ ᱛᱟᱦᱮᱱ ᱜᱮᱭᱟ ᱛᱚ᱾
ᱦᱩᱸ᱾
ᱛᱟᱦᱚᱞᱮ ᱜᱚᱜᱠᱮ ᱟᱹᱵᱤᱱ ᱥᱮᱫ ᱫᱚ?
ᱟᱹᱞᱤᱧ ᱥᱮᱫ ᱫᱚ ᱩᱱᱠᱩ ᱞᱮᱴᱷᱟ ᱠᱚᱠᱚ ᱛᱟᱦᱮᱱᱟ ᱢᱟᱹᱝᱜᱽᱨᱤ ᱠᱚᱦᱚᱸ ᱠᱚ ᱛᱟᱦᱮᱱᱟ᱾ ᱟᱨ ᱮᱢᱱᱤ ᱯᱩᱠᱷᱨᱤ ᱦᱚᱛᱚ ᱢᱟᱨᱟᱝ ᱦᱟᱹᱠᱩ ᱠᱚ ᱥᱟᱵ ᱦᱩᱭᱩᱜ ᱜᱮᱭᱟ᱾
ᱦᱩᱸ ᱟᱞᱮ ᱥᱮᱫ ᱫᱚ ᱜᱚᱝᱠᱮ ᱯᱩᱠᱷᱨᱤ ᱠᱚᱫᱚ ᱢᱮᱱᱟᱜ ᱫᱚ ᱢᱮᱱᱟᱜᱼᱟ ᱟᱫᱚᱼᱼᱼ ᱱᱮᱜᱼᱮ ᱜᱮ ᱦᱟᱹᱞᱤ ᱦᱟᱹᱞᱤ ᱞᱮ ᱢᱟᱱᱮ ᱢᱟᱜ ᱦᱚᱪᱚ ᱠᱟᱫᱟᱞᱮ ᱢᱟᱱᱮ ᱯᱩᱠᱷᱨᱤ ᱢᱟᱱᱮ ᱦᱩᱰᱤᱧ ᱜᱮ ᱛᱟᱦᱮᱸ ᱠᱟᱱᱟ᱾ ᱞᱟᱹᱴᱩ ᱦᱚᱪᱚ ᱠᱟᱫᱟᱞᱮ ᱛᱚ ᱟᱫᱚᱼᱼᱼ ᱦᱟᱹᱠᱩ ᱠᱚᱫᱚ ᱟᱹᱣᱨᱤ ᱠᱚ ᱦᱩᱭᱩᱜᱼᱟ ᱚᱱᱮ ᱟᱲᱟᱜ ᱫᱚᱞᱮ ᱟᱲᱟᱜ ᱠᱟᱜ ᱠᱚᱣᱟ ᱦᱟᱹᱠᱩ ᱠᱚ ᱪᱟᱥ ᱟᱠᱟᱫ ᱠᱚᱣᱟᱞᱮ᱾ ᱟᱞᱮ ᱦᱩᱭᱩᱜᱼᱟ ᱛᱟᱠᱚ ᱛᱚ ᱟ. ᱨᱤ ᱠᱚ ᱞᱟᱹᱴᱷᱩᱜᱼᱟ᱾ ᱟᱪᱪᱷᱟ ᱜᱚᱝᱠᱮ ᱛᱟᱦᱚᱞᱮ ᱚᱱᱮ ᱪᱤᱞᱤ ᱵᱤᱱ ᱞᱟ. ᱭ ᱠᱮᱫᱟ ᱪᱤᱞᱤ ᱢᱤᱫᱴᱟ. ᱝ ᱞᱮᱴᱷᱟ ᱠᱚ ᱢᱟᱱᱮ ᱩᱱᱠᱩ ᱫᱚ ᱢᱟᱱᱮᱼᱼᱼ ᱪᱤᱞᱤ ᱦᱟᱹᱠᱩ ᱠᱟᱱᱟ ᱠᱚ?
ᱩᱱᱠᱩ ᱫᱚ ᱟ. ᱵᱤᱱ ᱡᱟᱦᱟᱸᱭ ᱵᱤᱱ ᱞᱟᱹᱭᱟ ᱮᱫᱟ ᱩᱱᱠᱩ ᱢᱝᱜᱽᱨᱤ ᱦᱟᱹᱠᱩ ᱚᱱᱠᱟ ᱜᱮ ᱟᱨᱠᱤᱼᱼᱼ ᱟᱫᱚ ᱩᱱᱠᱩᱣᱟᱜ ᱦᱳᱭ ᱦᱳᱭ᱾ ᱟᱫᱚ ᱩᱱᱠᱩᱣᱟᱜᱼᱼᱼ
ᱢᱟᱱᱮ ᱟᱭᱢᱟ ᱟᱭᱢᱟ ᱢᱟᱱᱮ ᱡᱟᱭᱜᱟ ᱥᱮᱫ ᱵᱷᱮᱜᱟᱨ ᱵᱷᱮᱜᱟᱨ ᱧᱩᱛᱩᱢ ᱠᱚ ᱞᱟᱹᱭᱟ ᱥᱮ?
ᱦᱳᱭ ᱦᱳᱭ᱾
ᱟᱫᱚ ᱩᱱᱠᱩᱣᱟᱜ ᱡᱮᱢᱚᱱ ᱫᱟᱹᱲᱭᱟᱹ ᱛᱟᱦᱮᱱᱟ ᱟᱫᱚ ᱩᱱᱠᱩᱣᱟᱜ ᱫᱚ ᱵᱟᱭ ᱛᱟᱦᱮᱱᱟ᱾
ᱚᱠᱟᱫᱚ ᱠᱚ ᱵᱟᱝ ᱛᱟᱦᱮᱱᱟ᱾
ᱦᱩᱸ᱾
ᱛᱟᱦᱞᱮ ᱜᱚᱝᱠᱮ ᱛᱟᱦᱞᱮᱼᱼᱼ ᱛᱟᱦᱞᱮ ᱵᱤᱨ ᱠᱚᱨᱮᱱᱟᱜ ᱩᱫ ᱯᱩᱴᱟᱹ ᱠᱚᱵᱤᱱ ᱡᱚᱢ ᱵᱟᱲᱟᱭᱮᱫ ᱜᱮᱭᱟ ᱥᱮ ᱵᱟᱝ?
ᱦᱩᱸ ᱡᱚᱢ ᱦᱩᱭᱩᱜ ᱠᱟᱱᱟ᱾
ᱰᱷᱮᱨ ᱜᱮ ᱚᱢᱚᱱᱚᱜ ᱠᱟᱱᱟ᱾
ᱦᱩᱸ᱾
ᱱᱚᱱᱛᱮ ᱦᱚᱸ ᱚᱱᱠᱟ ᱜᱮ ᱚᱢᱚᱱᱚᱜ ᱠᱟᱱᱟ᱾ ᱦᱩᱭᱩᱜ ᱠᱟᱱ ᱜᱮᱭᱟ ᱚᱱᱮ ᱪᱟᱞᱟᱜ ᱦᱩᱭᱩᱜ ᱠᱟᱱ ᱜᱮᱭᱟ ᱡᱚᱢ ᱵᱟᱲᱟ ᱠᱚ ᱦᱩᱭᱩᱜ ᱠᱟᱱ ᱜᱮᱭᱟ᱾
ᱦᱚᱸ᱾
ᱢᱟᱱᱮ ᱚᱲᱟᱜ ᱫᱷᱟᱨᱮ ᱠᱷᱚᱱᱟᱜ ᱜᱮ ᱢᱟᱱᱮ ᱵᱤᱨ ᱠᱚᱫᱚ ᱢᱮᱱᱟᱜ ᱟᱠᱟᱫ ᱜᱮᱭᱟ ᱥᱮ᱾
ᱦᱩᱸ᱾
ᱛᱟᱦᱞᱮ ᱜᱚᱝᱠᱮ ᱡᱟᱦᱟᱱᱟᱜ ᱠᱩᱞᱤ ᱛᱟᱱᱟᱜ ᱢᱮᱱᱟᱜ ᱛᱟ. ᱵᱤᱱ ᱠᱷᱟᱱ ᱟᱨᱦᱚ ᱞᱟᱹᱭ ᱵᱤᱱ ᱢᱟ᱾
ᱦᱮᱸ ᱛᱤᱥ ᱟᱫᱚ ᱞᱟᱹᱭᱟ ᱟᱵᱤᱱ ᱫᱚ ᱵᱩᱨᱩ ᱫᱤᱥᱚᱢ ᱥᱮ ᱵᱤᱨ ᱫᱤᱥᱚᱢ?
ᱦᱩᱸ ᱢᱟᱱᱮᱼᱼ ᱵᱤᱨ ᱫᱚ ᱵᱤᱨ ᱫᱤᱥᱚᱢ ᱵᱩᱨᱩ ᱠᱚᱫᱚ ᱵᱟᱹᱱᱩᱜ ᱟᱠᱟᱫᱟ ᱢᱟᱱᱮ ᱢᱮᱱᱟᱜ ᱫᱚ ᱢᱮᱱᱟᱜᱼᱟ ᱦᱟᱸᱰᱮ ᱱᱟᱰᱮ ᱠᱷᱩᱵ ᱮᱠᱴᱼᱼ ᱚᱝᱠᱟ ᱫᱚ ᱵᱟᱹᱱᱩᱜ ᱟᱠᱟᱫᱟ ᱟᱹᱞᱤᱧ ᱥᱮᱫ ᱦᱚᱸ ᱾
ᱦᱚᱸ ᱛᱟᱦᱚᱞᱮ ᱟᱹᱵᱤᱱ ᱥᱮᱫ ᱫᱚ ᱯᱩᱴᱠᱟᱹ ᱠᱚ ᱟᱹᱷᱨᱤᱧ ᱠᱚᱣᱟ ᱥᱮ ᱵᱟᱝ?
ᱦᱮᱸ ᱜᱚᱝᱠᱮ ᱟᱹᱠᱷᱨᱤᱧ ᱠᱚᱜᱮᱭᱟ ᱠᱚ ᱱᱩᱠᱩ ᱫᱚ ᱾
ᱦᱚᱸ
ᱚᱱᱛᱮ ᱠᱷᱚᱱᱟᱜ ᱡᱟᱦᱟᱸᱭ ᱚᱱᱟ ᱵᱟᱡᱟᱨ ᱠᱚᱨᱮ ᱠᱚ ᱤᱫᱤ ᱠᱚᱣᱟ ᱚᱱᱛᱮ ᱦᱟᱞᱟᱝ ᱵᱟᱲᱟ ᱠᱟᱛᱮᱫᱼᱼ ᱱᱚᱱᱛᱮ ᱨᱮᱠᱚ ᱟᱹᱷᱨᱤᱧ ᱠᱚᱣᱟ ᱵᱷᱟᱞᱤ ᱫᱟᱢᱛᱮ ᱠᱟᱹᱣᱰᱤ ᱠᱚ ᱦᱩᱭᱩᱜᱼᱟ ᱾
ᱛᱟᱦᱞᱮ ᱟᱹᱵᱤᱱ ᱥᱮᱫ ᱫᱚ ᱟᱨ ᱪᱤᱞᱤ ᱠᱚᱠᱚ ᱧᱟᱢᱚᱜᱼᱟ ᱢᱟᱱᱮ ᱞᱟᱹᱭ ᱦᱚᱪᱚᱭ ᱫᱟᱞᱤᱧ ᱾ ᱦᱟᱹᱛᱤ ᱠᱚ ᱟᱨ ᱡᱟᱨᱠᱤ ᱡᱮᱞᱮᱼᱼ
ᱱᱚᱛᱮ ᱫᱚ ᱱᱚᱜᱼᱚᱭ ᱱᱤᱛᱚᱜ ᱫᱚ ᱪᱟᱥ ᱫᱤᱱ ᱥᱮ ᱱᱤᱛᱚᱜ ᱫᱚ ᱟᱫᱚᱼᱼ ᱚᱱᱟ ᱠᱷᱮᱛ ᱵᱟᱹᱫᱽ ᱠᱚᱨᱮ ᱦᱚᱸ ᱟᱭᱢᱟ ᱜᱟᱱ ᱜᱮᱠᱚ ᱧᱟᱢᱚᱜᱼᱟ ᱨᱚᱠᱚᱡ, ᱠᱟᱴᱠᱚᱢ, ᱜᱚᱸᱜᱷᱟ ᱠᱚ ᱾ ᱦᱟᱹᱠᱩ ᱠᱚ ᱾ ᱟᱨ ᱚᱠᱚᱭᱡ ᱠᱷᱚᱸᱷᱟ ᱠᱚ ᱧᱟᱢᱚᱜ ᱠᱟᱱᱟ ᱥᱮ ᱵᱟᱝ ᱜᱚᱝᱠᱮ ᱛᱟᱦᱚᱞᱮ ᱟᱹᱵᱤᱱ ᱥᱮᱫ ᱫᱚ? ᱦᱮᱞᱳ ᱜᱚᱢᱠᱮ ᱵᱟᱹᱵᱤᱱ ᱟᱸᱡᱚᱢ ᱫᱟ ᱾
ᱦᱮᱸ ᱜᱚᱢᱠᱮ ᱟᱸᱡᱚᱢ ᱫᱟᱞᱤᱧ ᱾
ᱟᱨ ᱞᱟᱹᱭ ᱫᱟᱞᱮ ᱨᱚᱠᱚᱡ ᱜᱚᱸᱜᱦᱟ ᱠᱚ ᱧᱟᱢᱚᱜ ᱠᱟᱱᱟ ᱥᱮ ᱵᱟᱝ?
ᱱᱚᱛᱮ ᱫᱚ ᱟᱹᱰᱤ ᱠᱚᱢ ᱠᱚ ᱧᱟᱢᱚᱜᱼᱟ ᱩᱱᱠᱳ ᱾
ᱚᱸ ᱩᱱᱟᱹᱜ ᱡᱟᱹᱥᱛᱤ ᱫᱚ ᱵᱟᱹᱱᱩᱜ ᱠᱟᱜᱼᱼ
ᱵᱟᱝ ᱵᱟᱝ ᱾ ᱦᱟᱹᱠᱩ ᱜᱮ ᱠᱟᱹᱴᱤᱡ ᱡᱟᱹᱥᱛᱤ ᱧᱚᱜ ᱠᱚ ᱧᱟᱢᱚᱜᱼᱟ ᱾
ᱦᱩᱸ ᱚᱱᱛᱮ ᱫᱚ ᱧᱟᱢᱚᱜ ᱜᱮᱭᱟ ᱠᱚ ᱨᱚᱠᱚᱡ ᱜᱚᱸᱜᱷᱟ ᱠᱚᱦᱚᱸ ᱡᱟᱹᱥᱛᱤ ᱜᱮ ᱢᱮᱱᱼᱼ ᱟᱨ ᱱᱮᱛᱟᱨ ᱫᱚ ᱢᱟᱱᱮ ᱞᱟᱦᱟ ᱡᱟᱦᱟᱸ ᱞᱮᱠᱟ ᱠᱚ ᱧᱟᱢᱚᱜ ᱛᱟᱦᱮᱸᱫ ᱱᱮᱛᱟᱨ ᱫᱚ ᱟᱭᱢᱟ ᱜᱮᱠᱚ ᱠᱚᱢ ᱟᱠᱟᱱᱟ ᱥᱮ ᱾
ᱟᱪᱪᱷᱟ ᱟᱪᱪᱷᱟ ᱾
ᱦᱩᱸ ᱦᱮᱸ ᱟᱭᱢᱟ ᱜᱮ ᱠᱚ ᱟᱫ ᱪᱟᱵᱟ ᱟᱠᱟᱱᱟ ᱾
ᱦᱩᱸ ᱛᱟᱦᱞᱮ ᱟᱵᱤᱱ ᱥᱮᱜ ᱠᱚ ᱡᱚᱜ ᱢᱚᱜᱽ ᱦᱮᱱᱟᱜ ᱠᱚᱣᱟ ᱥᱮ ᱵᱟᱝ?
ᱵᱟᱝ ᱜᱚᱢᱠᱮ ᱱᱚᱛᱮ ᱫᱚ ᱵᱟᱹᱱᱩᱜ ᱠᱚᱣᱟ ᱚᱱᱠᱟᱱ ᱠᱚᱫᱚ ᱾
ᱚᱸ
ᱡᱚᱜᱽ ᱵᱤᱱ ᱞᱟᱹᱭ ᱫᱟᱞᱤᱧ ᱡᱚᱜᱽ ᱵᱤᱱ ᱵᱩᱡᱟ ᱛᱚ ᱾
ᱦᱮᱸ ᱦᱮᱸ ᱩᱱᱠᱩ ᱡᱟᱦᱟᱸ ᱫᱟᱜ ᱨᱮᱠᱚ ᱛᱟᱦᱮᱱ ᱫᱚ ᱟᱱᱮᱼᱼ ᱦᱮ ᱪᱮᱫ ᱞᱤᱧ ᱞᱟᱹᱭᱟ ᱡᱮ ᱚᱱᱮ ᱡᱟᱸᱜᱟ ᱠᱚᱨᱮ ᱠᱚ ᱞᱟᱴᱷᱟ ᱠᱚᱜ ᱫᱚ ᱦᱮᱸ ᱥᱮ ᱵᱟᱝ ᱾ ᱚᱱᱟ ᱜᱟᱰᱟᱨ ᱞᱮᱠᱟ ᱥᱮ ᱨᱚᱵᱟᱴ ᱞᱮᱠᱟ ᱾
ᱦᱩᱸ ᱦᱩᱸ
ᱚᱸ
ᱟᱹᱵᱤᱱ ᱥᱮᱫ ᱦᱚᱸ ᱛᱟᱦᱮ ᱞᱟᱦᱟ ᱛᱮᱠᱚ ᱛᱟᱦᱮᱸ ᱠᱟᱱ ᱜᱮᱭᱟ?
ᱦᱮᱸ ᱛᱟᱦᱮᱸ ᱫᱚᱠᱚ ᱛᱟᱦᱮᱸ ᱠᱟᱱᱟ ᱚᱱᱛᱮ ᱦᱚᱸ ᱟᱫᱚ ᱱᱤᱛᱚᱜ ᱫᱚ ᱵᱟᱹᱱᱩᱜ ᱠᱟᱫ ᱠᱚᱣᱟ ᱛᱚ ᱱᱚᱛᱮ ᱫᱚ ᱾
ᱦᱩᱸ ᱜᱚᱴᱟ ᱜᱮ ᱟᱫᱚ ᱠᱚ ᱪᱟᱵᱟᱜ ᱠᱟᱱᱟ ᱛᱚ ᱾
ᱦᱩᱸ ᱛᱟᱦᱚᱞᱮ ᱜᱚᱝᱠᱮ ᱢᱤᱫᱴᱮᱱ ᱞᱤᱧ ᱠᱩᱠᱞᱤ ᱵᱤᱱᱟ ᱟᱵᱤᱱ ᱥᱮᱡ ᱛᱟᱦᱞᱮ ᱦᱟᱝᱠᱩ ᱯᱟᱹᱦᱤᱞ ᱡᱟᱦᱟᱸ ᱞᱮᱠᱟ ᱢᱟᱱᱮᱼᱼ ᱩᱱᱠᱩ ᱡᱟᱦᱟᱸ ᱚᱲᱟᱜ ᱨᱮᱱᱟᱜ ᱚᱱᱟ ᱥᱟᱹᱲᱤᱢ ᱫᱷᱟᱨᱮᱛᱮᱼᱼ ᱜᱷᱮᱣᱨᱟ ᱪᱮᱬᱮ ᱥᱮ ᱦᱤᱸᱥᱤ ᱪᱮᱬᱮ ᱠᱚ ᱛᱟᱦᱮᱱ ᱠᱟᱱ ᱛᱟᱦᱮᱸᱫ ᱫᱚ ᱦᱤᱸᱥᱤ ᱪᱮᱬᱮ ᱫᱚ ᱛᱟᱞᱮ ᱫᱟᱨᱮ ᱨᱮᱠᱚ ᱛᱟᱦᱮᱱ ᱠᱟᱱ ᱛᱟᱦᱮᱸᱫ ᱾ ᱩᱱᱠᱩ ᱜᱷᱮᱣᱨᱟ ᱪᱮᱬᱮ ᱠᱚ ᱩᱱᱠᱩ ᱠᱚ ᱧᱮᱞ ᱧᱟᱢᱚᱜ ᱠᱟᱱᱟ ᱥᱮ ᱵᱟᱝ?
ᱵᱟᱝ ᱵᱟᱝ ᱟᱞᱮᱥᱮᱡ ᱫᱚ ᱵᱟᱝᱠᱚ ᱧᱮᱧᱟᱢᱚᱜ ᱠᱟᱱᱟ ᱢᱟᱱᱮ ᱪᱮᱫ ᱞᱤᱧ ᱞᱟᱹᱭᱟ ᱱᱮᱛᱟᱨ ᱚᱱᱟ ᱯᱷᱟᱭᱤᱵᱽ ᱡᱤ ᱴᱟᱣᱟᱨ ᱛᱩᱫ ᱠᱟᱛᱮᱫ ᱡᱚᱛᱚ ᱪᱮᱬᱮ ᱠᱚ ᱵᱤᱞᱟᱹᱛᱤ ᱪᱟᱵᱟᱜ ᱠᱟᱱᱟ ᱾
ᱟ ᱢᱟᱱᱮ ᱞᱟᱦᱟ ᱫᱚᱠᱚ ᱛᱟᱦᱮᱸᱜ ᱠᱟᱱ ᱜᱮᱭᱟ ᱵᱟᱝ?
ᱦᱳᱭ ᱦᱳᱭ ᱾ ᱞᱟᱦᱟ ᱛᱮ ᱠᱟᱹᱴᱤᱡ ᱨᱮ ᱡᱚᱠᱷᱚᱱ ᱞᱤᱧ ᱛᱟᱦᱮᱸ ᱠᱟᱱᱟ ᱛᱚᱠᱷᱚᱱ ᱞᱤᱧ ᱧᱮᱞ ᱟᱠᱟᱫ ᱠᱚᱣᱟ ᱾ ᱛᱟᱞᱮ ᱫᱟᱨᱮ ᱠᱚᱨᱮ ᱠᱚ ᱛᱟᱦᱮᱱ ᱜᱮᱭᱟ ᱾
ᱚᱜ
ᱱᱮᱛᱟᱨ ᱫᱚ ᱵᱟᱹᱭ ᱵᱟᱹᱭ ᱛᱮᱠᱚ ᱜᱚᱡ ᱪᱟᱵᱟᱜ ᱠᱟᱱᱟ ᱥᱮ ᱵᱟᱝ ᱡᱟᱦᱟᱱ ᱯᱷᱟᱭᱤᱵᱽ ᱡᱤ ᱱᱮᱴ ᱥᱮ ᱯᱷᱟᱭᱤᱵᱽ ᱡᱤ ᱤᱱᱴᱟᱨᱱᱮᱴ ᱠᱚ ᱩᱰᱩᱠ ᱮᱫᱟ ᱥᱮ ᱾
ᱦᱳᱭ ᱾
ᱱᱚᱱᱛᱮ ᱦᱚᱸ ᱟᱭᱢᱟ ᱰᱷᱮᱨ ᱠᱚ ᱛᱟᱦᱮᱸᱜ ᱠᱟᱱᱟ ᱚᱲᱟᱜ ᱚᱲᱟᱜ ᱥᱟᱹᱲᱤᱢ ᱠᱚᱨᱮ ᱰᱷᱮᱨ ᱠᱚ ᱛᱟᱦᱮᱸᱫ ᱠᱟᱱᱟ ᱱᱮᱛᱟᱨ ᱫᱚ ᱵᱟᱹᱱᱩᱜ ᱠᱟᱜ ᱠᱚᱣᱟ ᱟᱫ ᱪᱟᱵᱟᱭᱮᱱᱟ ᱠᱚ ᱾
ᱦᱩᱸ ᱾ ᱜᱚᱝᱠᱮ ᱟᱹᱞᱤᱧ ᱫᱚ ᱦᱩᱭᱩᱜ ᱠᱟᱱᱟ ᱵᱤᱨ ᱫᱤᱥᱚᱢ ᱚᱲᱟᱜ ᱛᱟᱞᱤᱧ ᱛᱩᱵᱩ ᱨᱮᱦᱚᱸ ᱩᱱᱟᱹᱜ ᱪᱮᱬᱮ ᱵᱟᱹᱞᱤᱧ ᱧᱟᱢᱮᱫ ᱠᱚᱣᱟ ᱱᱮᱛᱟᱨ ᱫᱚ ᱾
ᱦᱮᱸ ᱟᱭᱢᱟ ᱟᱹᱞᱤᱧᱟᱜ ᱦᱚᱸ ᱵᱤᱨ ᱫᱤᱥᱚᱢ ᱫᱚ ᱵᱤᱨ ᱫᱤᱥᱚᱢ ᱦᱩᱭ ᱠᱟᱱᱟ ᱢᱟᱱᱮ ᱟᱹᱞᱤᱧᱟᱜ ᱫᱚ ᱢᱟᱱᱮ ᱫᱩᱣᱟᱹᱨ ᱠᱷᱚᱱᱟᱜ ᱜᱮ ᱞᱟᱹᱭ ᱜᱟᱱᱚᱜᱼᱟ ᱵᱤᱨ ᱢᱮᱱᱟᱜ ᱛᱟᱹᱞᱤᱧᱟ ᱾
ᱚᱻ
ᱦᱚᱸ ᱱᱚᱛᱮ ᱩᱱᱟᱹᱜ ᱪᱮᱬᱮ ᱪᱩᱯᱲᱤ ᱠᱚᱦᱚᱸ ᱵᱟᱹᱱᱩᱜ ᱠᱚᱣᱟ ᱟᱭᱢᱟ ᱜᱮ ᱠᱚ ᱠᱚᱢ ᱪᱟᱵᱟ ᱟᱠᱟᱱᱟ ᱾
ᱟᱹᱞᱤᱧ ᱥᱮᱫ ᱦᱚᱸ ᱯᱨᱟᱭ ᱵᱟᱝᱜᱮ ᱵᱚᱞᱞᱮᱭ ᱪᱚᱞᱮ ᱵᱟᱹᱱᱩᱜ ᱠᱚᱣᱟ ᱾
ᱦᱮᱸ ᱾
ᱢᱤᱫᱴᱟᱝ ᱵᱟᱨᱭᱟ ᱩᱱᱠᱩ ᱤᱭᱟᱹ ᱪᱮᱬᱮ ᱠᱚ ᱧᱮᱞᱚᱜ ᱠᱟᱱᱟ ᱠᱟᱹᱦᱩ ᱠᱚ ᱾
ᱜᱚᱝᱠᱮ ᱛᱟᱦᱚᱞᱮ ᱟᱵᱤᱱ ᱢᱟ ᱵᱟᱲᱟᱭ ᱜᱮᱭᱟ ᱥᱮ ᱵᱟᱝ ᱛᱟᱦᱞᱮ? ᱠᱟᱹᱦᱩ ᱠᱟᱹᱦᱩ ᱫᱚ ᱛᱟᱦᱚᱞᱮ ᱟᱨ ᱢᱤᱫ ᱯᱚᱠᱟᱛᱮ ᱪᱤᱞᱤ ᱪᱮᱬᱮ ᱠᱚ ᱢᱮᱛᱟ ᱠᱚᱣᱟ ᱵᱟᱲᱟᱭᱟᱵᱤᱱ ᱥᱮ ᱵᱟᱝ?
ᱚ ᱦᱮᱸ ᱵᱟᱲᱟᱭ ᱜᱮᱭᱟᱞᱤᱧ ᱾ ᱡᱟᱦᱟᱸ ᱠᱚ ᱞᱟᱹᱭᱟ ᱢᱮᱱᱟᱜᱼᱟ ᱞᱟᱹᱭ ᱮᱫᱟᱞᱤᱧᱟ ᱦᱟᱯᱮ ᱢᱟᱱᱮ ᱩᱱᱠᱩ ᱫᱚ ᱱᱚᱝᱨᱟ ᱡᱤᱱᱤᱥ ᱠᱚ ᱟᱨᱠᱤ ᱡᱚᱢ ᱜᱮᱭᱟ ᱠᱚ᱾ ᱢᱟᱱᱮ ᱥᱚᱢᱟᱡ ᱠᱚ ᱟᱨᱠᱤ ᱠᱚ ᱯᱚᱨᱤᱥᱠᱟᱨᱟ ᱟᱨᱠᱤ ᱡᱟᱦᱟᱸ ᱟᱵᱚ ᱵᱚᱱ ᱜᱤᱰᱤ ᱠᱟᱜᱼᱟ᱾ ᱤᱭᱟᱹ ᱡᱤᱱᱤᱥ ᱠᱚ ᱱᱚᱝᱨᱟ ᱡᱤᱱᱤᱥ ᱠᱚ ᱚᱱᱟ ᱠᱚᱠᱚ ᱯᱚᱨᱤᱥᱠᱟᱨᱟ᱾
ᱱᱚᱝᱨᱟ ᱠᱚ ᱯᱚᱨᱤᱥᱠᱟᱨᱟ ᱵᱟᱝ ᱨᱟᱥᱛᱟ ᱫᱷᱟᱨᱮ ᱠᱚᱨᱮᱱᱟᱜ ᱡᱟᱦᱟᱸ ᱫᱚᱵᱚᱱ ᱢᱮᱛᱟᱜ ᱠᱟᱱᱟ ᱡᱚᱵᱨᱟ ᱜᱤᱰᱤ ᱪᱮᱬᱮ ᱥᱮ ᱡᱤᱵᱚᱱ ᱪᱤᱞᱤ ᱵᱚᱱ ᱢᱮᱛᱟᱣ ᱠᱟᱱ ᱫᱚ ᱡᱚᱵᱨᱟ ᱜᱤᱰᱤ ᱪᱮᱬᱮ ᱾
ᱦᱮᱸ ᱦᱮᱸ
ᱠᱟᱹᱦᱩ ᱪᱮᱬᱮ ᱦᱚᱸ ᱟᱭᱢᱟ ᱜᱟᱱ ᱜᱮᱠᱚ ᱦᱟᱹᱯᱤᱫ ᱪᱟᱵᱟᱭᱮᱱᱟ ᱾ ᱱᱮᱛᱟᱨ ᱫᱚ ᱫᱚ ᱟᱛᱳ ᱚᱲᱟᱜ ᱠᱚᱨᱮ ᱫᱚ ᱩᱱᱟᱹᱜ ᱵᱟᱠᱚ ᱧᱮᱞᱚᱜ ᱠᱟᱱᱟ ᱡᱟ ᱜᱮᱠᱚ ᱧᱮᱞᱚᱜ ᱠᱟᱱ ᱠᱷᱟᱱ ᱥᱚᱦᱚᱨ ᱵᱟᱡᱟᱨ ᱠᱚᱨᱮᱫ ᱾
ᱦᱳᱭ ᱾ ᱟᱵᱟᱨ ᱱᱮᱛᱟᱨ ᱫᱚ ᱤᱭᱟᱹ ᱪᱮᱬᱮ ᱠᱚᱫᱚ ᱧᱤᱭᱟᱢ ᱜᱮ ᱵᱟᱠᱚ ᱧᱮᱧᱟᱢᱚᱜ ᱠᱟᱱᱟ ᱩᱱᱠᱩ ᱡᱟᱦᱟᱸ ᱠᱚ ᱢᱮᱛᱟ ᱠᱚᱣᱟ ᱜᱤᱫᱤ᱾
ᱦᱮᱸ ᱜᱤᱫᱤ ᱪᱮᱬᱮ ᱠᱚ ᱜᱤᱫᱤ, ᱠᱩᱬᱤᱫ ᱾
ᱦᱳᱭ ᱾ ᱩᱱᱠᱩ ᱫᱚ ᱧᱮᱧᱟᱢ ᱜᱮ ᱵᱟᱠᱚ ᱧᱮᱧᱟᱢᱚᱜ ᱠᱟᱱᱟ ᱡᱩᱫᱤ ᱠᱟᱹᱴᱤᱡ ᱡᱳᱨ ᱵᱷᱟᱜᱜᱳ ᱛᱟᱦᱮᱱ ᱛᱟᱢᱟ ᱢᱤᱫᱴᱟᱝ ᱜᱟᱱᱮᱢ ᱧᱟᱢ ᱫᱟᱲᱮ ᱟᱭᱟ ᱵᱟᱠᱷᱟᱱ ᱫᱚ ᱵᱟᱝ᱾
ᱦᱮᱸ ᱜᱚᱢᱠᱮ᱾ ᱚᱱᱛᱮ ᱦᱚᱸ ᱝᱠᱟᱜᱮ ᱵᱤᱨᱵᱩᱨᱩ ᱫᱤᱥᱚᱢ ᱦᱩᱭ ᱠᱟᱛᱮᱜ ᱪᱮᱫ ᱦᱩᱭᱩᱜᱼᱟ ᱾ ᱪᱮᱬᱮ ᱪᱩᱯᱲᱤ ᱠᱚᱭᱚ ᱟᱭᱢᱟ ᱜᱟᱱ ᱜᱮ ᱵᱟᱝ ᱧᱮᱞ ᱦᱳᱭ ᱟᱠᱟᱱᱟ᱾
ᱦᱮᱸ ᱾
ᱟᱫᱚ ᱝᱠᱟ ᱵᱟᱹᱭ ᱵᱟᱹᱭᱛᱮ ᱝᱠᱟ ᱡᱩᱜᱽ ᱠᱚᱦᱚᱸ ᱵᱚᱫᱚᱞ ᱤᱫᱤᱜ ᱠᱟᱱᱟ ᱛᱚ ᱟᱭᱢᱟ ᱜᱟᱱ ᱜᱮ ᱟᱯᱰᱮᱴ ᱪᱟᱞᱟᱜ ᱠᱟᱱᱟ ᱥᱮ ᱾ ᱫᱚ ᱤᱱᱟᱹ ᱠᱷᱟᱹᱛᱤᱨ ᱛᱮ ᱚᱱᱮ ᱩᱱᱠᱩ ᱠᱚᱦᱚᱸ ᱵᱟᱹᱭ ᱵᱟᱹᱭ ᱛᱮᱠᱚ ᱦᱟ ᱯᱤᱫ ᱪᱟᱵᱟᱜ ᱠᱟᱱᱟ ᱠᱚ ᱜᱚᱡ ᱪᱟᱵᱟᱜ ᱠᱟᱱᱟ ᱠᱚ᱾
ᱦᱳᱭ ᱾
ᱛᱟᱦᱚᱞᱮ ᱜᱚᱢᱠᱮ ᱟᱨᱚᱵᱤᱱ ᱪᱟᱞᱟᱜᱼᱟ ᱥᱮ ᱪᱮᱫ ᱵᱟᱹᱫᱽ ᱥᱮᱫ ᱵᱟᱹᱭᱦᱟᱹᱲ ᱥᱮᱫ?
ᱵᱟᱝ ᱵᱟᱝ ᱦᱚᱸᱜᱼᱚᱭ ᱪᱟᱞᱟᱣ ᱞᱮᱱᱟᱞᱤᱧ ᱵᱟᱹᱫᱽ ᱥᱮ ᱟᱫᱚ ᱥᱤ ᱦᱚᱴᱚ ᱠᱟᱫᱟᱞᱤᱧ ᱠᱷᱮᱛ ᱠᱚ ᱞᱚᱥᱚᱫ ᱦᱳᱭᱱᱟ᱾
ᱦᱮᱸ
ᱟᱨ ᱠᱚᱛᱮᱠ ᱠᱷᱮᱛ ᱵᱟᱠᱷᱤᱱᱟ ᱟᱫᱚ ᱚᱱᱟ ᱠᱷᱟᱱ ᱛᱟᱨᱟᱥᱤᱧ ᱥᱮᱫ ᱛᱮᱞᱤᱧ ᱪᱟᱼᱟ, ᱢᱚᱱᱮ ᱫᱟᱞᱤᱧ ᱡᱩᱫᱤ ᱴᱟᱠᱴᱟᱨ ᱵᱚᱞᱚᱱᱠᱷᱟᱱ ᱫᱚ ᱾ ᱛᱚᱠᱷᱚᱱ ᱞᱤᱧ ᱥᱤ ᱦᱚᱴᱚ ᱠᱟᱜᱼᱟ᱾
ᱟᱯᱮ ᱥᱮᱫ ᱫᱚ ᱛᱟᱦᱚᱞᱮ ᱨᱚᱦᱚᱭ ᱠᱚᱫᱚ ᱟᱣᱨᱤ ᱦᱩᱭᱩᱜᱼᱟ, ᱟᱣᱨᱤᱮ ᱞᱟᱜᱟᱜᱼᱟ ᱠᱟᱱᱟ ᱵᱟᱝ?
ᱵᱟᱝ ᱢᱟᱱᱮ ᱟᱹᱞᱤᱧᱟᱜ ᱜᱮ ᱳᱭ ᱵᱟᱠᱤ ᱦᱮᱱᱟᱜᱼᱟ ᱟᱨᱠᱤ᱾ ᱟᱨ ᱚᱱᱟ ᱢᱟᱴᱷ ᱨᱮ ᱦᱩᱭ ᱟᱠᱟᱱᱟ ᱟᱨᱠᱤ᱾ ᱯᱚᱧᱪᱟᱥ ᱯᱟᱨᱥᱮᱱ ᱞᱮᱠᱟ᱾
ᱚᱻ
ᱚᱱᱮ ᱟᱭᱢᱟ ᱜᱟᱱ ᱜᱮ ᱦᱳᱭ ᱠᱟᱱᱟ ᱟᱞᱮ ᱱᱚᱛᱮ ᱫᱚ ᱜᱚᱝᱠᱮ ᱪᱮᱫ ᱞᱤᱧ ᱞᱮᱭᱟ ᱟᱞᱮ ᱱᱚᱛᱮ ᱫᱚ ᱫᱟᱜ ᱡᱟᱹᱲᱤ ᱠᱚᱦᱚᱸ ᱩᱱᱟᱹᱜ ᱵᱮᱥᱴ ᱪᱚᱜ ᱵᱟᱝ ᱦᱩᱭᱩᱜ ᱠᱟᱱᱟ ᱢᱟᱱᱮ ᱦᱩᱭᱩᱜ ᱠᱟᱱ ᱨᱮᱦᱚᱸ ᱠᱷᱮᱛ ᱵᱟᱹᱫᱽ ᱠᱚᱨᱮᱜ ᱫᱟᱜ ᱠᱚ ᱵᱟᱝ ᱛᱟᱦᱮᱱ ᱠᱟᱱᱟ ᱛᱚ ᱾ ᱱᱚᱱᱛᱮ ᱫᱚ ᱪᱟᱥ ᱠᱚ ᱦᱚᱸ ᱟᱹᱣᱨᱤ ᱦᱩᱭᱩᱜᱼᱟ, ᱱᱚᱛᱮ ᱛᱚᱞᱟ ᱠᱚᱦᱚᱸ ᱟᱹᱣᱨᱤ ᱦᱟᱨᱟᱜᱼᱟ ᱾
ᱚ ᱟᱹᱞᱤᱧ ᱥᱮᱫ ᱫᱚ ᱱᱚᱛᱮ ᱟᱹᱰᱤ ᱫᱤᱱ ᱨᱮ ᱛᱚᱞᱟ ᱠᱚ ᱜᱤᱰᱤ ᱠᱟᱫᱟ ᱢᱟᱱᱮ ᱾ ᱤᱭᱟᱹ ᱟᱢᱵᱚᱵᱚᱛᱤ ᱡᱚᱢ ᱯᱚᱨᱮ ᱜᱮ ᱾
ᱱᱚᱛᱮ ᱫᱚ ᱟᱢᱵᱚᱵᱚᱛᱤ ᱯᱚᱨ ᱯᱚᱨ ᱨᱮᱫᱚ ᱟᱢᱵᱟᱵᱚᱛᱤ ᱯᱚᱨ ᱠᱟᱛᱮᱫ ᱵᱚᱦᱩᱛ ᱛᱟᱭᱱᱚᱢ ᱛᱮᱠᱚ ᱜᱤᱰᱤ ᱠᱟᱫᱟ ᱛᱚᱞᱟ ᱠᱚ ᱱᱚᱱᱛᱮ ᱫᱚ ᱟᱢᱵᱚᱵᱩᱛᱤ ᱛᱟᱵ ᱠᱟᱛᱮ ᱾